ᱦᱮᱸ ᱜᱚᱝᱠᱮ ᱡᱚᱦᱟᱨ ᱜᱮ।
ᱦᱮᱸ ᱡᱚᱦᱟᱨ ᱜᱮ ᱛᱟᱯᱚᱨᱮ ᱥᱟᱨᱫᱤ ᱨᱮ᱾ ᱪᱮᱫ ᱠᱚᱢ ᱪᱤᱠᱟ ᱪᱮᱫ ᱠᱚ ᱵᱤᱱ ᱪᱤᱠᱟ. ᱭ ᱫᱟ?
ᱵᱟ ᱫᱟᱨᱮ ᱵᱩᱴᱟᱹ ᱦᱮᱡ ᱦᱩᱭ ᱠᱟᱱᱟ ᱚᱲᱟᱜ ᱨᱮ ᱛᱟᱸᱦᱮ ᱵᱟᱝ ᱜᱟᱱᱚᱜ ᱠᱟᱱᱟ। ᱦᱟᱣᱟ ᱡᱚᱢ ᱞᱟᱹᱜᱤᱫ ᱚᱱᱟᱛᱮ ᱫᱟᱨᱮ ᱵᱩᱴᱟᱹ ᱨᱤᱧ ᱫᱩᱲᱩᱵ ᱟᱠᱟᱱᱟ।
ᱟᱪᱪᱷᱟ ᱟᱪᱪᱷᱟ ᱠᱚᱝᱠᱮ ᱡᱮ ᱱᱚᱜᱼᱚᱭ ᱡᱮ ᱟᱸᱼᱮᱸᱟᱸᱻᱻᱟᱵᱚᱣᱟᱜ ᱛᱤᱨᱤᱥᱟ ᱡᱩᱱ ᱢᱟ ᱟᱸᱻ ᱦᱟᱸᱜ ᱫᱟᱨᱟᱭ ᱠᱟᱱ ᱜᱮᱭᱟ।
ᱦᱮᱸ
ᱛᱚ ᱚᱱᱟ ᱤᱫᱤ ᱠᱟᱛᱮᱫ ᱜᱮ ᱨᱚᱯᱚᱲ ᱢᱟ ᱦᱩᱭᱩᱜᱼᱟ ᱡᱮ ᱟᱯᱮ ᱚᱱᱛᱮ ᱦᱟᱸᱜ ᱪᱮᱫ ᱛᱟᱯᱮ ᱥᱟᱹᱛ ᱥᱟᱯᱲᱟᱣ ᱟᱠᱟᱱᱟ ᱥᱮ ᱚᱱᱟ ᱤᱫᱤ ᱠᱟᱛᱮᱫ ᱟ ᱵᱟᱨᱭᱟ ᱜᱟᱱ ᱠᱟᱛᱷᱟ ᱞᱟᱹᱭ ᱥᱚᱫᱚᱨ ᱛᱟᱞᱟᱝ ᱢᱮ। ᱪᱮᱫ ᱞᱮᱠᱟᱯᱮ ᱢᱟᱱᱟᱣ ᱦᱩᱭᱩᱜᱼᱟ ᱥᱮ ᱵᱟᱝ ᱢᱟᱱᱟᱣ ᱦᱩᱭᱩᱜᱼᱟ, ᱥᱮ ᱟᱫᱚᱢ ᱟᱫᱚᱢ ᱢᱟᱸᱻ ᱴᱚᱴᱷᱟ ᱠᱚᱨᱮ ᱟᱻ ᱛᱤᱱᱟᱹᱜ ᱛᱚ ᱵᱟᱠᱚ ᱢᱟᱱᱟᱣ ᱫᱟᱲᱮᱭᱟᱜ ᱠᱟᱱᱟ ᱵᱷᱩᱞ ᱡᱟᱭᱜᱟ ᱛᱮᱠᱚ ᱤᱫᱤ ᱮᱫᱟ। ᱚᱱᱟ ᱤᱫᱤ ᱠᱟᱛᱮᱫ ᱠᱟᱹᱴᱤᱡ ᱵᱟᱨ-ᱯᱮ ᱠᱟᱛᱷᱟ ᱞᱟᱹᱭ ᱛᱟᱞᱟᱝ ᱢᱮ ᱢᱟ।
ᱦᱳᱭ ᱟᱹᱰᱤ ᱱᱟᱯᱟᱭ ᱥᱟᱛᱟᱢ ᱜᱮ ᱢᱮᱱᱞᱮᱠᱷᱟᱱ ᱯᱟᱹᱦᱤᱞ ᱨᱮᱜᱮ ᱵᱟᱰᱟᱭ ᱦᱩᱭᱩᱜ ᱛᱟᱵᱚᱱᱟ ᱡᱮ ᱛᱤᱨᱤᱥᱟ ᱡᱩᱱ ᱫᱚ ᱪᱮᱫᱟᱜ ᱵᱚᱱ ᱯᱟᱞᱟᱣ-ᱟ ᱮᱵᱚᱝ ᱚᱱᱟ ᱢᱟᱱᱟᱣ ᱨᱮᱱᱟᱜ ᱡᱟᱸᱦᱟ ᱡᱚᱥ ᱚᱱᱟ ᱪᱮᱫ ᱠᱟᱱ ᱛᱟᱵᱚᱱᱟ, ᱢᱮᱱᱞᱠᱷᱟᱱ ᱱᱤᱛᱚᱜ ᱨᱮᱱᱟᱜ ᱚᱠᱛᱚ ᱨᱮ ᱟᱞᱮ ᱱᱚᱰᱮ ᱦᱚᱸ ᱡᱟᱦᱟᱸ ᱛᱤᱱᱟᱹᱜ ᱫᱤᱱ ᱠᱷᱚᱱᱤᱧ ᱧᱮᱞ ᱟᱹᱜᱩ ᱟᱠᱟᱫᱟᱧ ᱡᱮ ᱦᱩᱞ ᱢᱟᱦᱟ ᱯᱟᱞᱟᱣ ᱦᱩᱭᱩᱜ ᱠᱟᱱᱟ ᱡᱟᱦᱟᱸ ᱞᱮᱠᱟᱧ ᱧᱮᱞ ᱟᱠᱟᱫᱼᱟ ᱚᱱᱠᱟᱧ ᱞᱟᱹᱭᱟᱢ ᱠᱟᱱᱟ ᱛᱟᱯᱚᱨ ᱚᱱᱟ ᱨᱮᱱᱟᱜ ᱱᱤᱛᱚᱜ ᱨᱮᱱᱟᱜ ᱡᱟᱦᱟᱸ ᱨᱩᱯᱨᱮᱠᱷᱟ ᱦᱩᱭ ᱟᱠᱟᱱᱟ ᱚᱱᱟ ᱪᱮᱫ ᱞᱮᱠᱟ ᱟᱞᱟᱫᱟᱜ ᱠᱟᱱᱟ ᱧᱮᱞ ᱦᱩᱭᱩᱜᱼᱟ ᱡᱮ ᱡᱟᱦᱟᱸ ᱜᱮ ᱯᱨᱳᱜᱨᱟᱢ ᱵᱚᱱ ᱥᱟᱯᱲᱟᱣᱟ ᱱᱮᱶᱛᱟ ᱯᱮᱲᱟ ᱞᱤᱥᱴ ᱨᱮᱠᱚ ᱛᱟᱦᱮᱱᱟ ᱱᱮᱣᱛᱟ ᱯᱮᱲᱟ ᱚᱢᱩᱠ ᱦᱤᱡᱩᱜ ᱟᱭ, ᱱᱚᱣᱟ ᱥᱟᱛᱟᱢ ᱨᱮ ᱜᱟᱞᱢᱟᱨᱟᱣᱟᱭ ᱵᱟᱦᱟ ᱢᱟᱞᱟ ᱵᱩᱱ ᱪᱟ ᱟᱨᱣᱟ ᱚᱠᱚᱭ ᱫᱚ ᱥᱴᱟᱪᱩ ᱛᱟᱦᱮᱱ ᱛᱟᱠᱚᱣᱟ ᱠᱚ ᱚᱱᱟ ᱴᱷᱟᱶ ᱨᱮ ᱩᱱᱠᱩ ᱮᱴᱟᱪᱩ ᱨᱮ ᱴᱷᱟᱶ ᱨᱮ ᱵᱟᱦᱟ ᱢᱟᱞᱟ ᱟᱨᱟᱣ ᱠᱟᱛᱮᱫ ᱢᱤᱫ ᱵᱟᱨᱭᱟ ᱠᱚ ᱞᱟᱹᱭᱟ ᱢᱮᱱᱞᱠᱷᱟᱱ ᱟᱻ ᱤᱧᱟᱹᱜ ᱢᱚᱱᱮ ᱨᱮ ᱱᱤᱛᱚᱜ ᱦᱚᱸ ᱢᱟᱱᱮ ᱦᱤᱫᱤᱡ ᱟᱨ ᱠᱩᱠᱞᱤ ᱫᱚ ᱛᱟᱦᱮᱱ ᱠᱟᱱ ᱜᱮᱭᱟ ᱦᱩᱞ ᱢᱟᱦᱟ ᱢᱟᱱᱟᱣ ᱵᱟᱪᱚ ᱵᱚᱱ ᱢᱟᱱᱟᱣᱮᱫ ᱜᱮ ᱡᱟᱦᱟᱸ ᱞᱟᱥᱟᱲᱦᱮᱫ ᱛᱮᱜᱮ ᱥᱮ ᱡᱟᱦᱟᱸ ᱩᱭᱦᱟᱹᱨ ᱠᱟᱛᱮᱫ ᱜᱮ ᱵᱚᱱ ᱢᱟᱱᱟᱣᱮᱫ ᱜᱮᱭᱟ ᱢᱮᱱᱞᱮᱠᱷᱟᱱ ᱱᱤᱛᱚᱜ ᱨᱮᱱᱟᱜ ᱚᱠᱛᱚ ᱫᱷᱟᱹᱵᱤᱡ ᱦᱚᱸ ᱡᱟᱦᱟᱸ ᱢᱟᱱᱟᱣ ᱢᱟᱱᱟᱣ ᱛᱮ ᱯᱷᱩᱨᱜᱟᱹᱞ ᱫᱤᱥᱚᱢ ᱨᱮ ᱢᱟᱱᱟᱣ ᱠᱟᱛᱮᱫ ᱦᱚᱸ ᱡᱟᱦᱟᱸ ᱧᱟᱢ ᱨᱮᱱᱟᱜ ᱥᱮ ᱡᱟᱦᱟᱸ ᱩᱭᱦᱟᱹᱨ ᱛᱮᱵᱚᱱ ᱢᱟᱱᱟᱣ ᱵᱟᱛᱟᱣ ᱮᱫᱟ ᱥᱟᱱᱟᱢ ᱜᱮ ᱵᱚᱱ ᱞᱟᱹᱭ ᱮᱫᱟ ᱡᱮ ᱟᱵᱚ ᱨᱮᱱ ᱠᱟᱱᱟ ᱠᱤᱱ ᱥᱤᱫᱩ ᱠᱟᱹᱱᱷᱩ ᱱᱚᱣᱟ ᱠᱤᱱ ᱞᱟᱹᱲᱦᱟᱹᱭ ᱞᱮᱫᱟ ᱢᱮᱱ ᱞᱮᱠᱷᱟᱱ ᱪᱮᱫᱟᱜ ᱵᱟᱵᱚᱱ ᱡᱩᱢᱤᱫ ᱫᱟᱲᱮᱭᱟᱜ ᱠᱟᱱᱟ ᱟᱨ ᱢᱤᱫ ᱥᱟᱶᱛᱮ ᱵᱟᱵᱚᱱ ᱢᱟᱱᱟᱣ ᱮᱫᱟ ᱪᱮᱫᱟᱜ? ᱚᱱᱟᱜᱮ ᱟᱹᱰᱤ ᱫᱩᱠ ᱧᱮᱞᱚᱜ ᱠᱟᱱᱟ ᱢᱟᱱᱟᱣ ᱢᱟᱪᱚ ᱢᱟᱱᱟᱣ ᱮᱫᱟᱠᱚ ᱢᱮᱱ ᱞᱮᱠᱷᱟᱱ ᱢᱟᱱᱟᱣ ᱨᱮᱱᱟᱜ ᱡᱚ ᱵᱤᱞᱤ ᱫᱚ ᱵᱟᱹᱧ ᱧᱮᱞ ᱮᱫᱟ ᱚᱱᱟ ᱠᱷᱚᱱ ᱤᱧ ᱤᱧᱟᱹᱧ ᱜᱩᱱᱟᱹᱱ ᱱᱚᱜᱼᱟ ᱱᱮᱛᱟᱨ ᱫᱚ ᱚᱱᱟ ᱠᱷᱚᱱ ᱵᱟᱢ ᱢᱟᱱᱟᱣ ᱜᱮ ᱢᱟᱱᱮ ᱴᱷᱤᱠᱼᱟ ᱪᱮᱫ ᱮᱢ ᱢᱮᱱᱟ ᱟᱢ ᱫᱚ
ᱦᱮᱸ ᱮᱠᱵᱟᱨ ᱟᱹᱰᱤ ᱫᱟᱢᱟᱱ ᱠᱟᱛᱷᱟ ᱜᱮᱵᱮᱱ ᱞᱟᱹᱭ ᱟᱠᱟᱫᱼᱟ ᱾ ᱦᱟ ᱟᱹᱞᱤᱧᱟᱜ ᱢᱮᱱ ᱦᱚᱸ ᱚᱱᱠᱟ ᱜᱮ ᱢᱮᱱᱠᱷᱟᱱ ᱟᱞᱮ ᱢᱟᱛᱚ ᱢᱟ ᱢᱤᱫᱼᱫᱟ ᱢᱤᱫ ᱫᱤᱱ ᱛᱮᱜᱮ ᱥᱮ ᱢᱤᱫ ᱥᱟᱶ ᱛᱮᱜᱮ ᱢᱟᱱᱟᱣ ᱫᱚ ᱢᱟᱱᱟᱣᱜ ᱦᱩᱭᱩᱜ ᱠᱟᱱ ᱜᱮᱭᱟ ᱟᱨ ᱟᱞᱮ ᱡᱮ ᱞᱮᱠᱟ ᱞᱮ ᱢᱟᱱᱟᱣ ᱟᱻ ᱡᱮ ᱱᱚᱜᱚᱭ ᱵᱤᱱ ᱞᱟᱹᱭ ᱠᱟᱜᱼᱟ ᱵᱟᱦᱟᱨᱮ ᱡᱟᱦᱟᱸ ᱱᱮᱶᱛᱟ ᱯᱮᱲᱟ ᱠᱚ ᱦᱤᱡᱩᱜᱼᱟ ᱢᱩᱴᱷᱟᱹᱱ ᱨᱮ ᱟᱻᱻ ᱵᱟᱦᱟ ᱢᱟᱞᱟ ᱠᱚ ᱟᱨᱟᱣᱟ ᱚᱱᱠᱟ ᱵᱷᱟᱵ ᱜᱮ ᱟᱨ ᱚᱱᱟ ᱥᱟᱶ ᱛᱮ ᱟᱻᱻ ᱨᱮᱞᱤ ᱠᱚ ᱦᱚᱸᱞᱮ ᱠᱚᱨᱟᱣ ᱵᱟᱲᱟᱭ ᱜᱮ ᱜᱮᱭᱟ ᱢᱟᱱᱮ ᱟᱞᱮ ᱫᱚ ᱵᱟᱨᱭᱟ ᱯᱮᱭᱟ ᱴᱚᱴᱷᱟ ᱢᱤᱫ ᱠᱟᱛᱮᱫ ᱜᱮ ᱨᱮᱞᱤ ᱨᱮ ᱠᱚᱨᱟᱣ ᱮᱫᱼᱟ ᱚᱱᱠᱟ ᱟᱫᱚ ᱟᱯᱮ ᱥᱮᱫ ᱫᱚᱢ ᱞᱟᱹᱭ ᱮᱫᱼᱟ ᱡᱮ ᱮᱴᱟᱜ ᱮᱴᱟᱜ ᱫᱤᱱ ᱠᱚᱨᱮ ᱠᱚ ᱠᱚᱨᱟᱣᱼᱟ ᱚᱪᱷᱟ ᱚᱠᱟ ᱚᱠᱟ ᱫᱤᱱ ᱠᱚᱨᱮ ᱠᱚᱨᱟᱣ ᱮᱜᱼᱟ ᱢᱟᱱᱮ ᱢᱤᱫ ᱫᱤᱱ ᱛᱮᱫᱚ ᱵᱟᱝ ᱠᱚ ᱠᱚᱨᱟᱣᱼᱟ ᱥᱮ
ᱵᱟ ᱡᱮᱢᱚᱱ ᱥᱟᱵ ᱠᱟᱜᱢ ᱱᱚᱰᱮ ᱛᱤᱨᱤᱥᱟ ᱡᱩᱱ ᱡᱩᱫᱤ ᱞᱮ ᱟᱞᱮ ᱞᱮ ᱢᱟᱱᱟᱣ ᱵᱟᱛᱟᱣ ᱫᱟ ᱛᱟᱦᱚᱞᱮ ᱥᱚᱨᱠᱟᱨᱤ ᱯᱟᱦᱴᱟ ᱠᱷᱚᱱ ᱯᱨᱳᱜᱨᱟᱢ ᱫᱚ ᱠᱚᱲᱟ ᱫᱤᱱ ᱫᱚ ᱟᱸᱻ ᱡᱩᱞᱟᱭ ᱨᱮᱦᱚᱸ ᱪᱟᱞᱟᱜ ᱠᱟᱱ ᱛᱟᱵᱚᱱᱟ ᱯᱨᱳᱜᱨᱟᱢ ᱴᱷᱤᱠ ᱜᱮᱭᱟ ᱡᱩᱞᱟᱭ ᱨᱮ ᱯᱨᱜᱨᱟᱢ ᱠᱚᱨᱟᱣ ᱫᱟ ᱠᱚ ᱥᱚᱨ ᱠᱟᱨᱤ ᱵᱷᱟᱵᱮ ᱱᱚᱣᱟ ᱦᱩᱞ ᱢᱟᱦᱟ ᱜᱤ ᱢᱟᱱᱟᱣ ᱵᱟᱛᱟᱣ ᱫᱟᱠᱚ ᱢᱮᱱ ᱞᱮᱠᱷᱟᱱ ᱱᱚᱣᱟ ᱩᱰᱹᱜ ᱢᱟᱱᱮ ᱦᱟᱦᱟᱲᱟᱜ ᱨᱮᱱᱟᱜ ᱜᱤ ᱠᱟᱱᱟ ᱠᱟᱛᱷᱟ ᱫᱚ ᱡᱚᱠᱷᱚᱱ ᱤᱧ ᱵᱟᱲᱟᱭᱟᱹᱧ ᱡᱮ ᱦᱩᱞ ᱢᱟᱦᱟ ᱫᱚ ᱱᱚᱣᱟ ᱫᱤᱱ ᱜᱮ ᱠᱟᱱᱟ ᱛᱟᱦᱚᱞᱮ ᱤᱧ ᱮᱴᱟᱜ ᱢᱟᱹᱦᱤᱛ ᱨᱮ ᱪᱮᱫᱟᱜ ᱦᱮᱸ ᱥᱟᱹᱨᱤᱭᱟᱹᱧ ᱟᱨ ᱚᱱᱟ ᱨᱮᱱ ᱱᱤᱡᱮᱨ ᱨᱤᱱ ᱦᱚᱲ ᱡᱚᱯᱲᱟᱣ ᱵᱟᱠᱚ ᱛᱟᱦᱮᱱ ᱠᱷᱟᱱ ᱥᱚᱨᱠᱟᱨ ᱫᱚ ᱵᱟᱭ ᱢᱟᱱᱟᱣ ᱵᱟᱛᱟᱣᱟ ᱢᱮᱱ ᱞᱮᱠᱷᱟᱱ ᱟᱵᱚ ᱱᱤᱛ ᱦᱟᱹᱵᱤᱡ ᱵᱟᱵᱚᱱ ᱵᱟᱲᱟᱭ ᱫᱟᱲᱤ ᱠᱟᱫᱟ ᱡᱮ ᱯᱚᱱᱫᱽᱨᱚᱭ ᱟᱜᱚᱥᱴ ᱫᱚ ᱯᱚᱱᱫᱽᱨᱚᱭ ᱟᱜᱚᱥᱴ ᱜᱮᱠᱚ ᱢᱮᱛᱟᱜᱼᱟ ᱥᱳᱞᱳ ᱟᱜᱚᱥᱴ ᱨᱮᱫᱚ ᱯᱚᱱᱨᱚ ᱟᱜᱚᱥᱴ ᱫᱚ ᱵᱟᱠᱚ ᱢᱟᱱᱟᱣ ᱵᱟᱛᱟᱣᱟ ᱢᱮᱱᱠᱷᱟᱱ ᱪᱮᱫᱟᱜ ᱱᱚᱣᱟ ᱯᱚᱥᱪᱤᱢ ᱵᱚᱝᱜ ᱨᱟᱡᱽᱡᱚ ᱨᱮᱛᱚ ᱟᱢ ᱦᱚᱸᱛᱚᱢ ᱵᱟᱲᱟᱭᱟ ᱱᱚᱣᱟ ᱨᱟᱡᱽᱡᱚ ᱨᱮᱜᱮ ᱵᱚᱥᱚᱵᱟᱥ ᱫᱚᱟᱢ ᱢᱮᱱ ᱞᱠᱷᱟᱱ ᱱᱚᱣᱟ ᱨᱟᱡᱽᱡᱚ ᱨᱮᱛᱚ ᱱᱚᱝᱠᱟ ᱦᱩᱭ ᱠᱟᱱᱟ ᱛᱚ ᱧᱮᱞ ᱠᱟᱫᱟᱢ ᱥᱮ ᱵᱟᱝ ᱡᱩᱱ ᱵᱟᱝ ᱠᱟᱛᱮᱫ ᱡᱩᱞᱟᱭ ᱢᱟᱹᱦᱱᱟᱹ ᱨᱮᱦᱚᱸ ᱦᱩᱭ ᱵᱟᱲᱟᱣ ᱠᱟᱱᱟ ᱚᱱᱟ ᱱᱮᱶᱛᱟ ᱥᱟᱠᱟᱢ ᱦᱚᱸ ᱩᱪᱷᱟᱹᱱ ᱵᱟᱲᱟᱣ ᱠᱟᱱᱟ ᱥᱳᱥᱟᱞ ᱥᱟᱭᱤᱴ ᱨᱮ ᱧᱮᱞ ᱵᱟᱲᱟ ᱠᱟᱜ ᱜᱮᱭᱟᱢ
ᱦᱮᱸ ᱧᱮᱞ ᱫᱚ ᱧᱮᱞ ᱦᱩᱭ ᱠᱟᱱ ᱜᱮᱭᱟ ᱟᱫᱚ ᱱᱤᱭᱟᱹ ᱨᱮᱱᱟᱜ ᱠᱟᱨᱚᱱ ᱫᱚ ᱱᱚᱣᱟ ᱜᱮ ᱦᱩᱭᱩᱜ ᱠᱟᱱᱟ ᱡᱮ ᱟᱵᱚ ᱟᱵᱚ ᱠᱚᱨᱮᱱ ᱡᱟᱦᱟᱸ ᱮᱥ ᱮᱥ ᱥᱟᱱᱛᱟᱲ ᱠᱚ ᱢᱮᱱᱟᱜ ᱠᱚᱣᱟ ᱩᱝᱠᱩ ᱥᱚᱨᱠᱟᱨ ᱥᱟᱞᱟᱜ ᱢᱟᱱᱮ ᱵᱟᱠᱚ ᱨᱚᱯᱚᱲᱚᱜ ᱠᱟᱱᱟ ᱥᱮ ᱩᱱᱠᱩᱣᱟᱜ ᱴᱷᱟᱶ ᱨᱮ ᱥᱮ ᱱᱤᱭᱟᱹ ᱫᱤᱱᱴᱟᱜ ᱵᱟᱠᱚ ᱞᱮᱭ ᱥᱚᱫᱚᱨ ᱫᱟ ᱥᱮ ᱪᱮᱜ ᱞᱮᱠᱟ ᱚᱱᱟ ᱦᱚᱸ ᱟ ᱢᱮᱫᱴᱮᱱ ᱦᱳᱭ ᱫᱟᱲᱮ ᱜᱮᱭᱟ ᱠᱟᱨᱚᱱ ᱫᱚ ᱟᱨ ᱩᱱᱠᱩ ᱥᱟᱞᱟᱜ ᱢᱮᱥᱟᱣ ᱦᱚᱸ ᱦᱳᱭᱳᱜᱼᱟ ᱡᱮ ᱩᱱᱠᱩ ᱞᱮᱭᱟᱠᱚ ᱦᱳᱭᱳᱜᱼᱟ ᱡᱮ ᱟᱞᱮ ᱱᱚᱣᱟ ᱫᱤᱱ ᱨᱮᱜᱮ ᱯᱟᱞᱟᱣ ᱦᱳᱭᱳᱜ ᱢᱟ ᱡᱮᱢᱚᱱ ᱟᱨ ᱟᱯᱮ ᱡᱟᱦᱟᱸ ᱟᱯᱮ ᱡᱩᱞᱟᱭ ᱨᱮᱯᱮ ᱯᱟᱞᱟᱣ ᱫᱟ ᱱᱤᱭᱟᱹ ᱫᱚ ᱯᱟᱨᱚᱢ ᱠᱟᱛᱮᱫ ᱯᱮ ᱯᱟᱞᱟᱣ ᱫᱟ ᱟᱯᱮᱭᱟᱜ ᱢᱟ ᱚᱱᱠᱟ ᱵᱟᱯᱮ ᱯᱟᱞᱟᱣ ᱫᱟ ᱟᱯᱮᱭᱟᱜ ᱦᱚᱛᱚ ᱢᱮᱱᱟᱜ ᱠᱚᱣᱟ ᱡᱮ ᱩᱝᱠᱩ ᱟᱹᱠᱩ ᱜᱤ ᱜᱩᱨᱩ ᱠᱚ ᱡᱟᱦᱟᱸ ᱠᱚ ᱟᱠᱚᱨᱮᱱ ᱠᱚ ᱠᱚ ᱯᱟᱞᱚᱱ ᱠᱚ ᱫᱚ ᱫᱤᱱ ᱫᱤᱱᱟᱹᱢ ᱨᱮᱜᱮ ᱠᱚ ᱯᱟᱞᱟᱣᱟ ᱱᱤᱫᱛᱚᱜ ᱢᱮᱱ ᱠᱟᱛᱷᱟ ᱦᱳᱭᱳᱜ ᱠᱟᱱᱟ ᱡᱟᱦᱟᱸᱭ ᱠᱚ ᱟᱵᱚᱨᱮᱱ ᱠᱟᱹᱢᱤᱭᱟᱹ ᱠᱚ ᱢᱮᱱᱟᱜ ᱠᱚᱣᱟ ᱩᱝᱠᱩ ᱥᱚᱨᱠᱟᱨ ᱥᱟᱞᱟᱜ ᱡᱚᱯᱲᱟᱣ ᱦᱳᱭᱳᱜ ᱛᱟᱠᱚᱣᱟ ᱥᱮ ᱞᱟᱹᱭ ᱦᱳᱭᱳᱜ ᱛᱟᱠᱚᱣᱟ ᱪᱟᱯ ᱠᱟᱛᱮᱜ ᱞᱟᱹᱭ ᱦᱳᱭᱳᱜ ᱛᱟᱠᱚᱣᱟ ᱱᱚᱣᱟ ᱜᱮ ᱟᱹᱞᱤᱧ ᱫᱚᱞᱤᱧ ᱞᱟᱹᱭᱟ
ᱦᱳᱭ ᱟᱨ ᱢᱤᱫᱴᱮᱡ ᱠᱟᱛᱷᱟ ᱧᱮᱞᱚᱜᱼᱟ ᱡᱮ ᱥᱚᱨᱠᱟᱨ ᱥᱟᱛᱮᱜ ᱡᱟᱯᱲᱟᱢ ᱦᱚᱪᱚ ᱢᱮᱱᱟᱜ ᱠᱚᱛᱟ ᱵᱚᱱ ᱜᱮ ᱩᱝᱠᱩ ᱥᱟᱛᱮᱜ ᱦᱚᱸ ᱠᱟᱹᱢᱤᱭ ᱫᱟᱠᱚ ᱢᱮᱱ ᱞᱮᱠᱷᱟᱱ ᱥᱮᱪᱮᱛ ᱢᱟᱪᱚ ᱵᱩᱱ ᱥᱮᱪᱮᱛ ᱟᱠᱟᱱ ᱮᱴᱟᱜ ᱰᱤᱜᱽᱨᱤ ᱛᱮ ᱢᱟᱨᱟᱝ ᱢᱟᱨᱟᱝ ᱰᱤᱜᱽᱨᱤ ᱢᱮᱱᱟᱜ ᱛᱟᱵᱚᱱᱟ ᱢᱮᱱᱠᱷᱟᱱ ᱥᱟᱶᱛᱟ ᱨᱮᱱᱟᱜ ᱥᱮᱪᱮᱫ ᱵᱟᱝ ᱠᱷᱟᱹᱛᱤᱨ ᱛᱤᱜᱤ ᱱᱚᱣᱟ ᱚᱨᱥᱚᱝ ᱫᱚ ᱤᱧ ᱫᱚᱧ ᱢᱚᱱᱮᱭᱟ ᱪᱮᱫ ᱞᱮᱠᱟ ᱫᱟᱹᱭᱠᱟᱹ ᱞᱮᱠᱟᱛᱮ ᱡᱩᱫᱤᱧ ᱞᱟᱹᱭᱟ ᱧᱮᱞ ᱢᱮ ᱥᱤᱫᱩ ᱠᱟᱹᱱᱩ ᱫᱚ ᱥᱤᱫᱩ ᱠᱟᱹᱱᱩᱣᱟᱜ ᱢᱟᱱᱮ ᱪᱷᱤᱛᱟᱹᱨ ᱧᱮᱞ ᱠᱟᱛᱮᱫ ᱜᱮᱛᱚᱢ ᱢᱮᱱᱟ ᱡᱮ ᱱᱩᱠᱤᱱ ᱫᱚ ᱥᱤᱫᱩ ᱠᱟᱹᱱᱩ ᱠᱟᱱᱟ ᱠᱤᱱ ᱥᱮ ᱡᱟᱦᱟᱸᱭ ᱜᱮ ᱟᱜ ᱥᱟᱨ ᱥᱟᱜ ᱠᱟᱭ ᱜᱤ ᱥᱤᱫᱩ ᱠᱟᱹᱱᱩ ᱢᱮᱛᱟᱣ ᱠᱤᱱᱟ ᱢᱟᱞᱟᱹᱭ ᱢᱮ
ᱵᱟᱝᱟ ᱵᱟᱝᱟ ᱡᱟᱦᱟᱸᱭ ᱥᱤᱫᱩ ᱠᱟᱹᱱᱩ ᱣᱟᱜ ᱪᱤᱛᱟᱹᱨ ᱧᱮᱞ ᱠᱟᱛᱮᱜ ᱜᱮ ᱩᱱᱠᱤᱱ ᱜᱮ ᱢᱮᱛᱟ ᱠᱤᱱᱟᱹ ᱥᱤᱫᱩ ᱠᱟᱹᱱᱩ ᱠᱟᱱᱟ ᱠᱤᱱ ᱢᱮᱱᱛᱮ ᱟᱨ ᱡᱟᱦᱟᱸᱭ ᱜᱮ ᱟᱜᱼᱥᱟᱨ ᱠᱟᱯᱤ ᱥᱟᱵ ᱞᱮᱠᱷᱟᱱ ᱩᱱᱤᱫᱚ ᱥᱤᱫᱩ ᱠᱟᱹᱱᱩ ᱢᱮᱱᱛᱮ ᱫᱚ ᱵᱟᱢ ᱢᱮᱱ ᱫᱟᱲᱮᱭᱟᱭ ᱜᱮᱭᱟ
ᱦᱳᱭ ᱠᱤᱱᱛᱩ ᱟᱹᱰᱤ ᱫᱩᱠ ᱨᱮᱱᱟᱜ ᱢᱟᱱᱮ ᱠᱟᱛᱷᱟ ᱱᱚᱣᱟ ᱫᱚ ᱴᱚᱴᱷᱟ ᱟᱯᱮ ᱱᱚᱣᱟ ᱠᱚᱨᱮ ᱦᱚᱸᱢ ᱧᱮᱞᱟ ᱟᱞᱮ ᱱᱚᱣᱟ ᱠᱚᱨᱮ ᱦᱚᱸ ᱥᱮ ᱮ ᱱᱤᱛᱚ ᱨᱮᱱᱟᱜ ᱚᱠᱛᱚ ᱨᱮ ᱫᱷᱟᱹᱨᱛᱤ ᱡᱟᱠᱟᱛ ᱨᱮ ᱡᱟᱦᱟᱸ ᱤᱧ ᱮᱱᱟᱞᱟᱭᱥᱤᱥ ᱠᱟᱫᱟ ᱥᱮ ᱧᱮᱞ ᱠᱟᱛᱮ ᱡᱟᱦᱟᱸᱧ ᱵᱩᱡᱷᱟᱹᱣ ᱠᱮᱫᱟ ᱟᱵᱚ ᱵᱚᱱ ᱵᱟᱲᱟᱭᱟ ᱫᱩ ᱦᱟᱡᱟᱨ ᱥᱟᱞ ᱨᱮ ᱵᱷᱟᱨᱚᱛ ᱥᱚᱨᱠᱟᱨ ᱠᱷᱚᱱ ᱰᱟᱠ ᱴᱤᱠᱤᱴ ᱩᱪᱷᱟᱹᱱ ᱠᱟᱱᱟ ᱥᱤᱫᱩ ᱠᱟᱹᱱᱩ ᱣᱟᱜ ᱪᱤᱛᱟᱹᱨ ᱟᱛᱮᱜ ᱧᱮᱞ ᱠᱟᱫᱟᱢ ᱛᱚ
ᱦᱮᱸ ᱧᱮᱞ ᱫᱩᱧ ᱧᱮᱞ ᱠᱟᱜᱼᱟ
ᱦᱳᱭ ᱢᱮᱱ ᱞᱮᱠᱷᱟᱱ ᱵᱷᱟᱨᱚᱛ ᱥᱚᱨᱠᱟᱨ ᱠᱷᱚᱡ
ᱢᱮᱱ ᱢᱮᱱᱠᱷᱟᱱ ᱚᱱᱟ ᱢᱟ ᱟᱫᱚ ᱮᱠᱷᱚᱱ ᱫᱚ ᱵᱟᱹᱱᱩᱜ ᱠᱟᱫᱟ ᱵᱟᱝ ᱧᱮᱞᱚᱜ ᱠᱟᱱᱟ ᱩᱱ ᱥᱩ ᱩᱱ ᱡᱚᱠᱷᱟᱡ ᱜᱮ ᱧᱮᱞ ᱞᱮᱱᱟ ᱠᱤᱱᱛᱩ ᱱᱤᱛ ᱫᱚ ᱵᱟᱝ ᱧᱮᱞᱚᱜ ᱠᱟᱱᱟ ᱛᱟᱯᱚᱨᱮ ᱞᱟᱹᱭᱵᱤᱱ ᱪᱮᱜ ᱵᱤᱱ ᱞᱟᱹᱭᱮᱫ ᱛᱟᱦᱮ
ᱦᱮᱸ ᱢᱮᱱᱫᱤᱧ ᱡᱚᱠᱷᱚᱱ ᱵᱷᱟᱨᱚᱛ ᱥᱚᱨᱠᱟᱨ ᱠᱷᱚᱱ ᱡᱟᱦᱟᱱᱟᱜ ᱩᱪᱷᱟᱹᱱ ᱠᱟᱱᱟ ᱯᱩᱨᱟᱹ ᱚᱯᱷᱤᱥᱤᱭᱟᱞᱤ ᱵᱷᱟᱵᱮ ᱜᱮ ᱩᱪᱷᱟᱹᱱ ᱠᱟᱱᱟ ᱱᱚᱣᱟ ᱫᱚ ᱵᱷᱟᱨᱚᱛ ᱥᱚᱨᱠᱟᱨ ᱢᱟᱱᱮ ᱯᱩᱨᱟᱹ ᱵᱷᱟᱨᱚᱛ ᱨᱮ ᱡᱟᱦᱟᱸ ᱛᱤᱱᱟᱹᱜ ᱥᱟᱱᱛᱟᱲ ᱢᱮᱱᱟᱜ ᱠᱚᱣᱟ ᱥᱟᱱᱟᱢ ᱜᱮ ᱱᱚᱣᱟ ᱫᱚᱠᱚ ᱧᱟᱢᱟ ᱥᱮ ᱧᱮᱞ ᱠᱟᱫᱟ ᱠᱚ ᱛᱚ ᱟᱹᱰᱤ ᱫᱩᱠ ᱜᱤ ᱟᱴᱠᱟᱨᱚᱜᱼᱟ ᱱᱤᱛᱟᱹᱜ ᱴᱚᱴᱷᱟᱠᱤᱭᱟᱹ ᱨᱮ ᱧᱮᱞᱚᱜ ᱛᱟᱵᱚᱱᱟ ᱡᱮ ᱟᱹᱰᱤ ᱜᱚᱞᱟᱱ ᱴᱚᱴᱷᱟ ᱨᱮᱜᱮ ᱥᱴᱟᱪᱩ ᱠᱚ ᱵᱮᱱᱟᱣ ᱠᱟᱜ ᱠᱚ ᱛᱟᱵᱚᱱᱟ ᱴᱷᱤᱠᱜᱮᱭᱟ ᱛᱚ ᱚᱠᱚᱭ ᱯᱷᱨᱮᱧᱡᱽ ᱠᱟᱯ ᱜᱩᱪᱩᱭ ᱵᱮᱱᱟᱣ ᱠᱟᱜ ᱛᱟᱭᱟ ᱚᱠᱚᱭ ᱫᱚ ᱯᱩᱨᱟᱹ ᱵᱚᱰᱤ ᱵᱤᱞᱰᱟᱨ ᱡᱤᱢ ᱞᱮᱠᱟ ᱵᱮᱱᱟᱣ ᱠᱟ ᱫᱤᱭᱟᱭ ᱟᱜᱼᱥᱟᱨ ᱥᱟᱵ ᱟᱫᱮᱭᱟᱭ ᱟᱫᱚ ᱟᱫᱚᱣ ᱠᱤ ᱩᱱᱤ ᱥᱤᱫᱩᱠᱟᱹᱱᱩ ᱠᱟᱱᱟᱭ ᱢᱩᱴᱷᱟᱹᱱ ᱠᱟᱱ ᱛᱟᱭᱟ ᱢᱟ ᱞᱟᱹᱭ ᱢᱮ ᱜᱩᱨᱩ ᱜᱚᱝᱠᱮᱭᱟᱜ ᱥᱟᱹᱫᱷᱩ ᱨᱟᱢᱪᱟᱸᱫᱽ ᱢᱩᱨᱢᱩ ᱢᱩ ᱢᱚᱫᱽᱫᱷᱮᱨᱮ ᱯᱟᱨᱛᱷᱚᱠᱚ ᱵᱟᱹᱱᱩᱜᱼᱟ ᱢᱩᱴᱷᱟᱹᱱ ᱨᱮᱱᱟᱜ ᱢᱟᱞᱟᱹᱭ ᱢᱮ ᱦᱮᱸ ᱥᱮ ᱡᱟᱦᱟᱸᱭ ᱜᱤ ᱜᱩᱪᱩ ᱛᱟᱦᱮᱸ ᱞᱮᱱᱠᱷᱟᱡ ᱜᱮ ᱨᱚᱵᱤᱱᱫᱨᱚᱱᱟᱛᱷ ᱴᱷᱟᱠᱩᱨ ᱠᱚ ᱢᱮᱛᱟᱣᱟᱭᱟ ᱵᱟᱝᱜᱟᱞᱤ ᱫᱚ
ᱵᱟᱠᱚ ᱢᱮᱱ ᱫᱟᱲᱮᱭᱟᱭ ᱜᱮᱭᱟ
ᱛᱚᱵᱮ ᱛᱚ ᱟᱵᱩᱨᱮᱱ ᱥᱟᱱᱛᱟᱲ ᱦᱚᱲ ᱦᱩᱞ ᱢᱟᱦᱟ ᱵᱚᱱ ᱯᱟᱞᱟᱣ ᱫᱟ ᱟᱫᱚᱣ ᱠᱤ ᱦᱩᱞ ᱨᱮᱱᱟᱜ ᱢᱚᱨᱢᱚ ᱟᱨ ᱢᱚᱦᱟᱱ ᱨᱤᱥᱤ ᱠᱚᱣᱟᱜ ᱢᱩᱴᱷᱟᱹᱱ ᱨᱮᱱᱟᱜ ᱜᱩᱱ ᱵᱚᱱ ᱵᱟᱰᱟᱭ ᱫᱟᱲᱮᱭᱟᱫᱟ ᱱᱤᱛᱚᱜ ᱦᱚᱸ
ᱵᱟᱝ ᱵᱟᱝ ᱵᱟᱠᱚ ᱵᱟᱲᱟᱭ ᱵᱟᱵᱚᱱ ᱵᱟᱲᱟᱭ ᱫᱟᱲᱮ ᱠᱟᱜ ᱛᱮᱜᱮ ᱟ ᱱᱚᱝᱠᱟ ᱴᱚᱴᱷᱟ ᱠᱚᱨᱮ ᱟᱰᱤ ᱨᱚᱠᱚᱢ ᱟ ᱢᱩᱴᱷᱟᱹᱱ ᱠᱚ ᱵᱮᱱᱟᱣᱮᱫ ᱛᱟᱠᱚᱣᱟ ᱠᱚ ᱡᱟᱦᱟᱸ ᱞᱮᱠᱟ ᱵᱤᱱ ᱞᱟᱹᱭ ᱠᱮᱜᱼᱟ ᱵᱤᱱ ᱧᱮᱞ ᱦᱚᱸ ᱧᱮᱞ ᱦᱚᱸ ᱟᱠᱟᱱ ᱜᱮᱭᱟ ᱥᱮ
ᱦᱳᱭ ᱟᱫᱚ ᱱᱚᱣᱟ ᱫᱚ ᱢᱟᱱᱮ ᱞᱟᱹᱭᱟᱹᱧ ᱡᱮ ᱟᱵᱚᱣᱟᱜ ᱥᱮᱪᱮᱫ ᱵᱟᱹᱱᱩᱜᱼᱟ ᱥᱮ ᱟᱵᱩ ᱟᱨ ᱥᱟᱱᱛᱟᱲ ᱠᱟᱱᱟ ᱵᱚᱱ ᱵᱟᱵᱚᱱ ᱵᱟᱰᱟᱭᱟ ᱥᱮ ᱟᱵᱚᱣᱟᱜ ᱚᱥᱛᱤᱛᱚ ᱜᱮ ᱵᱟᱵᱚᱱ ᱵᱟᱰᱟᱭᱟ ᱥᱮ ᱟᱵᱚ ᱵᱟᱧᱪᱟᱣ ᱵᱟᱵᱚᱱ ᱪᱟᱹᱭ ᱠᱟᱱᱟ ᱚᱠᱟ ᱚᱠᱟ ᱪᱮᱫ ᱵᱚᱱ ᱢᱚᱱᱮᱭᱟ ᱤᱧ ᱛᱚ ᱡᱟᱦᱟᱸᱭ ᱜᱤᱧ ᱠᱩᱞᱤᱭᱮᱭᱟ ᱚᱱᱠᱟ ᱢᱮ ᱢᱟᱱᱮ ᱛᱮᱞᱟ ᱜᱮ ᱵᱟᱝ ᱧᱟᱢᱚᱜ ᱠᱟᱱᱟ
ᱱᱤᱭᱟᱹ ᱨᱮᱫᱚ ᱛᱮᱞᱟ ᱫᱚ ᱱᱚᱠᱟᱱᱟᱜ ᱟᱹᱞᱤᱧ ᱥᱮᱫ ᱠᱷᱚᱱᱟᱜ ᱫᱚ ᱧᱟᱢᱚᱜᱼᱟ ᱥᱮᱪᱮᱫ ᱛᱮᱦᱚᱸ ᱠᱟᱹᱴᱤᱡ ᱵᱚᱱ ᱠᱷᱟᱴᱚ ᱧᱚᱜ ᱜᱮᱭᱟ ᱢᱚᱱᱮ ᱦᱩᱭᱩᱜ ᱠᱟᱱᱟ
ᱚᱱᱟ ᱢᱤ ᱢᱤᱫᱴᱟᱹ ᱠᱟᱛᱷᱟ ᱫᱚ ᱱᱚᱣᱟ ᱫᱚ ᱢᱟᱱᱮ ᱱᱚᱣᱟ ᱫᱚ ᱚᱥᱤᱠᱟᱹᱨ ᱨᱮᱱᱟᱜ ᱫᱚ ᱵᱟᱝ ᱠᱟᱱᱟ ᱟᱨ ᱡᱩᱫᱤ ᱥᱟᱹᱨᱤ ᱠᱟᱛᱷᱟ ᱨᱚᱲ ᱟᱵᱚᱱ ᱟᱢ ᱟᱢᱟᱜ ᱴᱚᱴᱷᱟ ᱨᱮᱦᱚᱸᱚᱢ ᱞᱟᱹᱭᱟ ᱥᱮ ᱤᱧᱟᱹᱜ ᱴᱚᱴᱷᱟ ᱨᱮᱦᱚᱸ ᱡᱟᱦᱟᱸᱭ ᱜᱚᱢᱠᱮ ᱡᱟᱦᱟᱸ ᱴᱷᱟᱶ ᱨᱮ ᱢᱮᱱᱟᱭᱟ ᱩᱱᱤ ᱡᱩᱫᱤᱧ ᱨᱚᱲᱮᱭᱟ ᱥᱟᱹᱨᱤ ᱠᱟᱛᱷᱟᱧ ᱨᱚᱲᱟ ᱛᱟᱦᱚᱞᱮ ᱩᱱᱤ ᱫᱚ ᱟᱹᱰᱤ ᱟᱹᱰᱤ ᱥᱤᱠᱤᱲ ᱜᱮ ᱟᱴᱠᱟᱨᱟᱭ ᱴᱷᱤᱠ ᱜᱮᱭᱟ ᱢᱮᱱᱞᱠᱷᱟᱱ ᱢᱤᱫᱴᱟᱹᱜ ᱠᱟᱛᱷᱟ ᱢᱮᱱᱟᱜᱼᱟ ᱵᱩᱜᱤ ᱟᱨ ᱵᱟᱹᱲᱤᱡ ᱡᱟᱦᱟᱭ ᱯᱟᱲᱦᱟᱣ ᱵᱟᱲᱟᱭ ᱟᱨ ᱵᱟᱭ ᱯᱟᱲᱦᱟᱣ ᱥᱮ ᱡᱟᱦᱟᱸᱭ ᱵᱟᱭ ᱚᱞᱚᱜ ᱠᱟᱱ ᱨᱮᱦᱚᱸ ᱵᱩᱜᱤ ᱟᱨ ᱵᱟᱹᱲᱤᱡ ᱡᱤᱱᱤᱥ ᱫᱚᱭ ᱵᱟᱲᱟᱭ ᱜᱮᱭᱟ ᱥᱮ
ᱦᱮᱸ ᱮᱠᱵᱟᱨᱮ ᱵᱟᱲᱟᱭ ᱜᱮᱭᱟᱭ
ᱦᱮᱸ ᱛᱚ ᱱᱚᱣᱟ ᱠᱷᱟᱹᱱ ᱪᱤᱱᱦᱟᱹᱣ ᱞᱟᱹᱜᱤᱫ ᱢᱟᱨᱟᱝ ᱰᱤᱜᱽᱨᱤ ᱫᱚᱨᱠᱟᱨ ᱢᱤᱫᱴᱟᱹᱜ ᱚᱱᱠᱟ ᱫᱚ ᱵᱟᱝ ᱛᱚ ᱟᱵᱚ ᱡᱩᱫᱤ ᱢᱤᱫ ᱫᱷᱟᱨᱮ ᱨᱮ ᱠᱚᱸᱱᱰᱷᱟ ᱟᱨ ᱢᱤᱫ ᱫᱷᱟᱨᱮ ᱨᱮ ᱫᱷᱤᱨᱤ ᱠᱚ ᱫᱚᱦᱚᱭᱟ ᱟᱫᱚ ᱠᱚ ᱢᱮᱛᱟ ᱵᱚᱱᱟ ᱫᱩ ᱠᱚᱸᱱᱰᱷᱟ ᱟᱹᱜᱩᱭ ᱢᱮ ᱟᱫᱚ ᱤᱧ ᱠᱤ ᱫᱷᱤᱨᱤᱧ ᱦᱚᱵᱚᱨ ᱟᱹᱜᱩᱭᱟ
ᱵᱟᱝᱟ ᱠᱸᱱᱰᱷᱟ ᱜᱮᱢ ᱦᱚᱵᱚᱨ ᱟᱹᱜᱩᱭᱟ
ᱦᱳᱭ ᱟᱫᱚ ᱟᱵᱚᱣᱟᱜ ᱫᱚ ᱢᱟᱱᱮ ᱢᱮᱫ ᱛᱟᱦᱮ ᱛᱩᱞᱩᱡ ᱢᱮᱫ ᱵᱟᱹᱱᱩᱜ ᱞᱮᱠᱟᱧ ᱵᱩᱡᱷᱟᱹᱣᱮᱫᱟ ᱤᱧ ᱫᱚ ᱩᱱᱟᱹᱜ ᱩᱱᱟᱹ ᱛᱮᱜᱮ ᱛᱚ ᱫᱤᱥᱟᱹᱭᱟᱢ ᱦᱚᱭᱛᱳ ᱢᱤᱫᱴᱟᱹ ᱟᱵᱚᱨᱮᱱ ᱟᱨ ᱜᱚᱝᱠᱮ ᱨᱟᱡᱽ ᱨᱮᱱ ᱜᱮ ᱛᱟᱦᱮᱸ ᱠᱟᱱᱟᱭ ᱪᱟᱞᱟᱜ ᱠᱟᱱ ᱛᱟᱦᱮᱱᱟᱭ ᱵᱟᱠᱩᱲᱟ ᱟᱫᱚ ᱵᱟᱠᱩᱲᱟ ᱨᱮᱱᱟᱜ ᱦᱟᱱᱮ ᱯᱷᱩᱞ ᱠᱚᱥᱢᱟ ᱥᱮ ᱢᱤᱫᱴᱟᱹᱜ ᱪᱤᱛᱟᱹᱨ ᱠᱚ ᱵᱟᱹᱭᱥᱟᱹᱣ ᱠᱟᱫᱮᱭᱟ ᱥᱮᱸᱫᱽᱨᱟ ᱠᱟᱨᱠᱟ ᱨᱮᱱ ᱢᱤᱫᱴᱟᱹ ᱢᱟᱹᱱᱢᱤ ᱠᱚ ᱵᱮᱱᱟᱣ ᱟᱠᱟᱫᱮᱭᱟ ᱢᱩᱴᱷᱟᱹᱱ ᱞᱮᱠᱟ ᱫᱟ ᱟᱥᱟᱨ ᱥᱟᱵ ᱠᱟᱫᱟᱭ ᱦᱮᱸ ᱛᱚ ᱩᱱᱤᱜᱤ ᱟᱫᱚ ᱩᱱᱤᱜᱤ ᱞᱟᱹᱭ ᱠᱮᱫᱟᱭ ᱡᱮ ᱱᱩᱭ ᱫᱚ ᱵᱤᱨᱥᱟ ᱢᱩᱱᱰᱟ ᱠᱟᱱᱟᱭ ᱢᱟ ᱟᱫᱚ ᱩᱱᱤᱡ ᱢᱟᱨᱟᱝ ᱦᱚᱲᱮ ᱞᱟᱹᱭ ᱠᱮᱫᱟ ᱨᱟᱡᱽᱟᱹᱨᱤ ᱨᱮᱱ ᱟᱫᱚ ᱩᱱᱤᱜᱤ ᱵᱤᱨᱥᱟ ᱢᱩᱱᱰᱟ ᱠᱚ ᱯᱟᱞᱟᱣ ᱠᱮ ᱭᱟ ᱟᱫᱚ ᱟᱵᱚᱣᱟᱜ ᱡᱟᱦᱟ ᱚᱱᱞᱟᱹᱭᱤᱱ ᱨᱮ ᱴᱮᱜᱽ ᱡᱩᱫᱤᱢ ᱧᱮᱞᱟ ᱥᱮ ᱚᱱᱟ ᱴᱷᱟᱶ ᱨᱮ ᱡᱩᱫᱤ ᱚᱱᱟ ᱪᱤᱛᱟᱹᱨᱮᱢ ᱯᱟᱸᱡᱟᱭᱟ ᱾ ᱛᱟᱦᱚᱞᱮ ᱩᱱᱤ ᱜᱮᱠᱚ ᱩᱫᱩᱜᱮ ᱠᱟᱱᱟ ᱱᱩᱭ ᱫᱚ ᱱᱩᱭ ᱠᱟᱱᱟᱭ ᱾ ᱟᱫᱚ ᱟᱫᱚ ᱜᱤ ᱠᱟᱱᱟᱭ ᱚᱱᱮ ᱛᱚᱧ ᱞᱟᱹᱭᱟᱫ ᱢᱮᱭᱟ ᱟᱜ ᱥᱟᱨ ᱥᱟᱵ ᱟᱠᱟᱫᱟᱭ ᱢᱟᱱᱮ ᱱᱩᱭ ᱜᱤ ᱠᱟᱱᱟᱭ ᱾
ᱟᱫᱚ ᱱᱤᱭᱟᱹ ᱫᱚ ᱚᱱᱮ ᱛᱚ ᱢᱟᱱᱮ ᱪᱮᱫ ᱤᱧ ᱞᱟᱹᱭᱟ ᱢᱮᱫ ᱫᱟᱱ ᱛᱩᱞᱩᱡ ᱵᱚᱱ ᱠᱟᱬᱟᱜ ᱠᱟᱱᱟ ᱾
ᱦᱳᱭ ᱟᱫᱚ ᱴᱷᱤᱠ ᱜᱮᱭᱟ ᱤᱧᱫᱚᱧ ᱢᱮᱱᱫᱟ ᱩᱱᱤ ᱞᱟᱹᱭ ᱠᱮᱫᱟᱭ ᱵᱟᱭ ᱵᱟᱲᱟᱭᱟ ᱦᱳᱭᱛᱚ ᱾ ᱢᱮᱱᱞᱠᱷᱟᱱ ᱟᱵᱚ ᱠᱤ ᱵᱟᱸᱠᱩᱲᱟ ᱰᱤᱥᱴᱤᱠ ᱯᱟᱲᱟᱣᱱᱟ ᱚᱱᱟ ᱵᱟᱸᱠᱩᱲᱟ ᱨᱮᱱ ᱦᱚᱲ ᱜᱤ ᱵᱟᱵᱩᱱ ᱵᱟᱲᱟᱭᱟ ᱛᱟᱨᱢᱟᱱᱮ ᱩᱱᱟᱹᱜ ᱵᱟᱞᱟᱝ ᱥᱩᱨ ᱥᱩᱯᱩᱨ ᱨᱮ ᱵᱟᱸᱠᱩᱲᱟ ᱜᱮ ᱯᱟᱲᱟᱜ ᱠᱟᱱᱟ ᱵᱚᱱ ᱰᱤᱥᱴᱤᱠ ᱨᱮ ᱟᱞᱮ ᱡᱩᱫᱤ ᱱᱚᱸᱰᱮ ᱦᱩᱭᱩᱜᱼᱟ ᱛᱚ ᱟᱞᱮ ᱮ ᱨᱚᱲ ᱦᱩᱭ ᱠᱚᱜ ᱛᱟᱞᱮᱭᱟ ᱾ ᱛᱟᱦᱚᱞᱮ ᱟᱫᱚ ᱚᱸᱰᱮᱱ ᱠᱚ ᱦᱚᱲ ᱢᱤᱫᱴᱮᱡ ᱦᱚᱸ ᱚᱱᱠᱟ ᱵᱟᱹᱱᱩᱜ ᱠᱚᱛᱟᱵᱳᱱᱟ ᱡᱮ ᱱᱩᱭ ᱢᱩᱴᱷᱟᱱ ᱫᱚ ᱱᱩᱭ ᱵᱟᱝ ᱠᱟᱱᱟᱭ ᱢᱮᱱᱛᱮ ᱨᱚᱲ ᱟᱵᱚᱱ
ᱟᱫᱚ ᱨᱟᱡᱽᱼᱟᱹᱨᱤ ᱵᱟᱭᱟᱨ ᱨᱮᱱᱟᱜ ᱜᱮ ᱠᱟᱛᱷᱟ ᱠᱟᱱᱟ ᱩᱱᱤ ᱪᱮᱛᱟᱱ ᱨᱮ ᱦᱚᱭᱛᱳ ᱵᱟᱠᱚ ᱞᱟᱹᱭ ᱫᱟᱲᱮᱭᱟᱫᱟ ᱠᱟᱛᱷᱟ ᱢᱟᱱᱮ ᱡᱟᱦᱟᱸᱭ ᱞᱟᱹᱭ ᱠᱮᱫᱟ ᱚᱱᱟ ᱠᱚ ᱢᱟᱱᱟᱣ ᱤᱫᱤ ᱠᱮᱫᱼᱟ ᱾
ᱟᱫᱚ ᱚᱱᱟ ᱜᱮᱛᱚ ᱜᱚᱢᱠᱮ ᱤᱧ ᱫᱚ ᱤᱧ ᱫᱚᱭ ᱢᱤᱛᱟᱹᱧᱟ ᱤᱧᱟᱹᱜ ᱚᱲᱟᱜ ᱫᱚ ᱟᱢᱟᱜ ᱚᱲᱟᱜ ᱵᱟᱝ ᱠᱟᱱᱟ ᱟᱫᱚ ᱤᱧ ᱢᱮᱱᱟ ᱴᱷᱤᱠ ᱜᱮᱭᱟ ᱟᱢᱟᱜ ᱚᱲᱟᱜ ᱠᱟᱱᱟ ᱾ ᱟᱵᱚ ᱛᱚ ᱱᱚᱝᱠᱟ ᱜᱮ ᱚᱨᱥᱚᱝᱮᱫ ᱵᱚᱱᱟ ᱠᱚ ᱛᱚ ᱱᱤᱛᱚᱜ ᱦᱚᱸᱛᱚ ᱠᱚ ᱢᱮᱱᱫᱟ ᱡᱮ ᱟᱵᱚ ᱡᱟᱦᱟᱸ ᱵᱚᱱ ᱨᱚᱲ ᱠᱟᱱᱟ ᱾ ᱱᱚᱣᱟ ᱨᱚᱲ ᱫᱚ ᱵᱟᱹᱧ ᱟᱸᱡᱚᱢ ᱵᱟᱲᱟ ᱟᱠᱟᱫᱟ ᱱᱤᱛᱚᱜ ᱦᱚᱸ ᱞᱟᱹᱭ ᱜᱮᱭᱟ ᱠᱚ ᱥᱮ ᱵᱟᱝ
ᱦᱮᱸ ᱦᱮᱸ ᱞᱟᱹᱭᱮᱭᱟ ᱮᱠᱵᱟᱨ ᱮᱠᱵᱟᱨ ᱞᱟᱹᱭ ᱜᱮᱭᱟ ᱠᱚ ᱱᱤᱛ ᱦᱚᱸᱠᱚ ᱞᱟᱹᱭ ᱜᱮᱭᱟ ᱾
ᱟᱫᱚ ᱱᱚᱣᱟ ᱨᱮᱱ ᱫᱟᱭ ᱵᱳᱫᱷᱚ ᱫᱚ ᱟᱵᱩ ᱜᱮ ᱠᱟᱱᱟᱵᱚᱱ ᱥᱮ ᱟᱵᱚᱣᱟᱜ ᱩᱯᱨᱩᱢ ᱟᱵᱚ ᱵᱟᱵᱚᱱ ᱡᱷᱟᱞᱠᱟᱣ ᱫᱟᱲᱮ ᱟᱠᱟᱫᱟ ᱟᱵᱚᱣᱟᱜ ᱯᱟᱹᱨᱥᱤ ᱟᱵᱚᱣᱟᱜ ᱞᱟᱠᱪᱟᱨ ᱟᱵᱚᱨᱮᱱ ᱢᱚᱦᱟᱨᱤᱥᱤᱱ ᱠᱚᱣᱟᱜ ᱪᱤᱛᱟᱹᱨ ᱦᱚᱲ ᱵᱟᱵᱚᱱ ᱴᱷᱟᱹᱣᱠᱟᱹ ᱦᱚᱪᱚ ᱫᱟᱲᱮ ᱟᱠᱟᱫ ᱠᱚᱣᱟ ᱾ ᱚᱱᱟᱹ ᱛᱮᱜᱮ ᱠᱚ ᱞᱟᱹᱭᱟ ᱱᱚᱣᱟ ᱫᱚ ᱪᱮᱫ ᱠᱟᱱᱟ᱾ ᱦᱩᱸ
ᱦᱳᱭ ᱜᱚᱝᱠᱮ ᱚᱱᱮ ᱚᱱᱠᱟ ᱜᱚᱴᱟ ᱡᱟᱭᱜᱟ ᱨᱮᱜᱮ ᱟᱹᱰᱤ ᱨᱚᱠᱚᱢ ᱢᱩᱴᱷᱟᱹᱱ ᱧᱮᱞᱚᱜ ᱠᱟᱱᱟ ᱟᱫᱚ ᱚᱠᱚᱭ ᱪᱮᱫ ᱞᱮᱠᱟᱱᱟᱜ ᱠᱚ ᱪᱤᱱᱦᱟᱹᱣ ᱮᱫᱟ ᱵᱟᱠᱚ ᱪᱤᱱᱦᱟᱹᱣ ᱮᱫᱟ ᱚᱱᱟ ᱤᱫᱤ ᱠᱟᱛᱮᱫ ᱟᱻ ᱡᱟᱦᱟᱸᱱᱟᱜ ᱜᱮ ᱢᱤᱫᱴᱮᱱ ᱦᱟᱛᱟᱣ ᱦᱩᱭᱩᱜᱼᱟᱯᱮ ᱚᱱᱛᱮ ᱦᱚᱸ ᱦᱟᱛᱟᱣ ᱯᱮ ᱟᱞᱮ ᱱᱚᱛᱮᱞᱮ ᱦᱟᱛᱟᱣᱟ ᱟᱨᱦᱚ ᱨᱚᱯᱚᱲ ᱟᱞᱟᱝ ᱚᱱᱟ ᱤᱫᱤ ᱠᱟᱛᱮᱜ ᱯᱚᱨᱮ ᱫᱷᱟᱣᱛᱮ ᱟᱫᱚ ᱱᱤᱛ ᱫᱚ ᱦᱟᱸᱜ ᱤᱧ ᱟᱥᱚᱜ ᱦᱳᱭ ᱦᱳᱭ ᱦᱳᱭ ᱟᱨ ᱴᱷᱤᱠ ᱜᱮᱭᱟ ᱟᱹᱰᱤ ᱫᱟᱢᱟᱱᱟᱱ ᱠᱩᱠᱞᱤ ᱠᱚᱜᱮᱢ ᱥᱟᱵ ᱨᱟᱠᱟᱵ ᱞᱮᱫᱟ ᱥᱮ ᱡᱟᱦᱟᱸ ᱧᱮᱞᱚᱜ ᱠᱟᱱᱟ ᱾ ᱚᱱᱟ ᱜᱮᱢ ᱥᱟᱵ ᱨᱟᱠᱟᱵ ᱞᱮᱫᱟ᱾ ᱛᱚ ᱱᱤᱭᱟᱹ ᱤᱫᱤ ᱠᱟᱛᱮᱜ ᱜᱩᱱᱟᱹᱱ ᱦᱚᱪᱚ ᱦᱩᱭᱩᱜᱼᱟ ᱥᱮ ᱜᱩᱱᱟᱹᱱᱚᱜᱼᱟᱵᱚᱱ ᱥᱟᱱᱟᱢ ᱠᱚᱜᱮ ᱥᱮ ᱪᱮᱫ ᱞᱮᱠᱟ᱾
ᱦᱳᱭ ᱦᱳᱭ ᱦᱳᱭ ᱟᱸᱥ ᱜᱮᱛᱚ ᱛᱟᱦᱮᱱᱟ ᱟᱸᱥ ᱨᱮᱜᱮ ᱛᱚ ᱫᱤᱥᱚᱢ ᱫᱩᱱᱤᱭᱟᱹ ᱫᱚ ᱴᱤᱠᱟᱹ ᱢᱮᱱᱟᱜ ᱛᱟᱵᱚᱱᱟ ᱟᱥ ᱢᱮᱱᱟᱜᱼᱟ ᱦᱟᱸᱜ ᱴᱷᱤᱠ
ᱴᱷᱤᱠ ᱜᱮᱭᱟ ᱜᱚᱝᱠᱮ ᱟᱹᱰᱤ ᱱᱟᱯᱟᱭ ᱜᱮ